ᱦ
ᱦᱚᱸ ᱜᱚᱝᱠᱮ, ᱜᱚᱝᱠᱮ ᱦᱚᱸ ᱤᱧ ᱯᱟᱦᱴᱟ ᱠᱷᱚᱱ ᱡᱚᱦᱟᱨ ᱜᱮ ᱾ ᱥᱟᱹᱜᱩᱱ ᱥᱮᱛᱟᱜ ᱢᱟ ᱾ ᱱᱚᱜ-ᱚ ᱱᱚᱜᱼᱚᱭ ᱚᱲᱟᱜ ᱠᱚᱨᱮ ᱜᱮ ᱱᱟᱦᱟᱜ ᱾ ᱟᱹᱵᱤᱱ ᱜᱮ ᱪᱮᱫ ᱞᱮᱠᱟ ᱢᱮᱱᱟᱜ ᱵᱤᱱᱟ ᱞᱟᱹᱭ ᱵᱤᱱ ᱢᱟ?
ᱟᱹᱞᱤᱧ ᱦᱚᱸ ᱢᱚᱴᱟᱢᱩᱴᱤ ᱱᱤᱛᱚᱜ ᱫᱚ ᱱᱟᱯᱟᱭ ᱜᱮ ᱟᱹᱞᱤᱧ ᱫᱚ ᱚᱲᱟᱜ ᱨᱮᱫᱚ ᱵᱟᱹᱱᱩᱜ ᱞᱤᱧᱟ ᱵᱟᱭᱨᱮ ᱥᱮᱫ ᱨᱮ ᱦᱮᱱᱟᱜ ᱞᱤᱧᱟ ᱟᱫᱚ ᱟᱫᱚᱧ ᱞᱟᱹᱭᱮᱫᱼᱟ ᱪᱮᱫ ᱴᱚᱯᱤᱠ ᱛᱮ ᱜᱟᱞᱚᱪ ᱞᱮᱠᱷᱟᱱ ᱥᱮ ᱰᱤᱥᱠᱟᱥ ᱞᱮᱠᱷᱟᱱ ᱵᱷᱟᱜᱮ ᱠᱚᱜᱼᱟ ᱾ ᱫᱟᱹᱭᱵᱧ ᱡ
ᱦᱳᱭ ᱢᱤᱫᱴᱟᱝ ᱥᱟᱛᱟᱢ ᱜᱮᱞᱟᱝ ᱥᱟᱵ ᱞᱮᱠᱷᱟᱱ ᱫᱚ ᱠᱷᱩᱵ ᱵᱷᱟᱹᱜᱤ ᱠᱚᱜ-ᱟ ᱦᱩᱱᱟᱹᱝ ᱾
ᱦᱚ ᱟᱫᱚ ᱢᱟ ᱛᱟᱦᱚᱞᱮ ᱞᱮ ᱟᱨᱚᱢᱵᱚᱭ ᱵᱤᱱ ᱾
ᱪᱮᱫ ᱞᱮᱠᱟ ᱥᱟᱛᱟᱢ ᱞᱟᱝ ᱥᱟᱵᱼᱟ ᱟᱢ ᱞᱟᱹᱭ ᱢᱮ?
ᱡᱟᱦᱟᱸ ᱫᱚ ᱱᱤᱛᱚᱜ, ᱱᱤᱛᱚᱜ ᱟᱜ ᱱᱚᱣᱟ ᱱᱤᱭᱟᱹ ᱥᱚᱢᱚᱭ ᱨᱮᱱᱟᱜ ᱡᱟᱦᱟᱸᱮ ᱞᱮᱠᱟ ᱱᱚᱝᱠᱟᱱᱟᱜ ᱠᱤᱪᱷᱩ ᱫᱤᱠ ᱫᱤᱭᱮ ᱥᱟᱵ ᱞᱮᱠᱷᱟᱱ ᱫᱚ ᱵᱩᱜᱤᱜ-ᱟ ᱟᱨ ᱱᱚᱣᱟ ᱠᱚ ᱵᱟᱠᱷᱨᱟ ᱛᱮᱜᱮ ᱨᱚᱲ ᱢᱚᱱᱮ ᱦᱩᱭᱩᱜ ᱠᱟᱱᱟ ᱵᱷᱟᱜᱮᱜ-ᱟ ᱾
ᱟᱪᱪᱷᱟ ᱞᱟᱹᱭ ᱤᱧ ᱱᱚᱜᱼᱚ ᱱᱚᱣᱟ ᱢᱤᱫᱴᱟᱝᱻ ᱥᱟᱛᱟᱢ ᱞᱟᱝ ᱥᱟᱵ, ᱡᱮ ᱟᱵᱚ ᱟᱵᱚᱨᱮᱱ ᱟᱹᱰᱤᱜᱟᱱ ᱵᱚᱭᱦᱟ ᱠᱚᱜᱮ ᱥᱮ ᱵᱟᱦᱨᱮ ᱠᱟᱹᱢᱤ ᱠᱚ ᱪᱟᱞᱟᱜ ᱠᱟᱱᱟ ᱥᱮᱭ ᱩᱱᱠᱩ ᱵᱟᱦᱨᱮ ᱠᱟᱹᱢᱤ ᱵᱟᱝ ᱪᱟᱞᱟᱣ ᱠᱟᱛᱮᱫ ᱢᱟᱱᱮ ᱚᱲᱟᱜ ᱨᱮ ᱠᱟᱹᱣᱰᱤ ᱟᱹᱨᱤ ᱥᱮᱱ ᱛᱮ ᱢᱤᱫᱴᱟᱝ ᱧᱟᱢᱚᱜ ᱟᱥᱮ ᱵᱟᱝ ᱚᱱᱟ ᱠᱚ ᱥᱟᱛᱟᱢ ᱨᱮᱜᱮ ᱢᱤᱫᱴᱟᱝ ᱞᱟᱝ ᱤᱭᱟᱹᱭᱟ ᱾ ᱵᱟᱦᱨᱮ ᱪᱟᱞᱟᱣ ᱠᱟᱛᱮᱫ ᱢᱟ ᱠᱤᱪᱷᱩ ᱠᱤᱪᱷᱩ ᱦᱚᱲ ᱱᱚᱣᱟ ᱥᱳᱥᱟᱞ ᱢᱤᱰᱤᱭᱟ ᱨᱮ ᱡᱩᱫᱤ ᱞᱟᱝ ᱧᱮᱞᱟ, ᱥᱮᱭ ᱠᱟᱱ ᱡᱟᱭᱜᱟ ᱡᱟᱦᱟᱸᱭ ᱠᱚ ᱠᱟᱹᱢᱤ ᱠᱟᱱᱟ ᱩᱱᱠᱩ ᱢᱟ ᱱᱟᱯᱟᱭ ᱜᱮ ᱾ ᱢᱮᱱᱟᱜ ᱠᱚ ᱾ ᱠᱤᱱᱛᱩ ᱢᱤ-ᱢᱤᱫᱴᱟᱱ ᱡᱟᱭᱜᱟ ᱨᱮ ᱩᱱᱠᱩ ᱟᱵᱚ ᱠᱷᱮᱨᱣᱟᱞ ᱠᱚ ᱪᱮᱛᱟᱱ ᱨᱮ ᱱᱟᱦᱟᱪᱟᱨ ᱦᱩᱭᱩᱜ ᱠᱟᱱᱟ ᱥᱮ ᱵᱟᱝ?
ᱦᱮᱸ ᱦᱮᱸ ᱮᱠᱫᱚᱢ ᱟᱫᱚ ᱟᱹᱞᱤᱧ ᱚᱱᱟ ᱵᱟᱠᱷᱟᱨᱟ ᱛᱮᱞᱤᱧ ᱞᱟᱹᱭᱟ, ᱡᱮ ᱟᱵᱚᱼᱼ ᱦᱮ ᱚᱝᱠᱟ ᱟᱵᱚᱣᱟᱜ ᱫᱚ ᱮᱢᱚᱱ ᱠᱤᱪᱷᱩ ᱫᱚ ᱵᱟᱝ ᱠᱟᱱᱟ ᱡᱮ ᱡᱮᱢᱚᱱ ᱥᱟᱱᱛᱟᱲ ᱠᱟᱱᱟ ᱵᱚᱱ ᱟᱣᱟᱜ ᱫᱚ ᱟᱹᱰᱤ ᱠᱤᱪᱷᱩ ᱥᱳᱨᱥ ᱦᱮᱱᱟᱜ-ᱟ ᱠᱟᱹᱢᱤ ᱡᱚᱝ ᱠᱟᱛᱮ ᱡᱚᱢ ᱦᱚᱸ ᱾ ᱟᱨ ᱩᱱᱟᱹᱜ ᱢᱟᱱᱮ ᱟᱵᱚᱣᱟᱼᱼ ᱡᱟᱸᱦᱟ ᱢᱟᱱᱮ ᱡᱟᱦᱟᱸᱢ ᱤᱭᱟᱹ ᱪᱮᱫ ᱠᱚ ᱞᱟᱹᱭᱟ ᱱᱟᱢᱟᱞ ᱠᱟᱪᱷᱟᱲ ᱡᱟᱦᱟ ᱵᱚᱱ ᱪᱟᱞᱟᱜ ᱠᱟᱱᱟ, ᱦᱮᱸ ᱯᱟᱹᱦᱤᱞ ᱠᱷᱚᱱ ᱱᱟᱢᱟᱞ ᱠᱟᱪᱷᱟᱲ ᱠᱚ ᱪᱟᱞᱟᱜ ᱴᱷᱤᱠ ᱜᱮᱭᱟ, ᱮᱢᱚᱱ ᱠᱤᱱᱛᱩ ᱮᱢᱚᱱ ᱫᱚ ᱢᱟᱱᱮ ᱮᱢᱚᱱ ᱫᱚ ᱵᱟᱝ ᱪᱟᱞᱟᱣ ᱩᱪᱤᱛ ᱠᱟᱱᱟ ᱡᱟᱦᱟᱸ ᱫᱚ ᱵᱟᱭᱨᱮ ᱩᱛᱟᱹᱨ ᱢᱟᱱᱮ ᱡᱟᱦᱟᱸ ᱫᱚᱼᱼ ᱟᱵᱚ ᱪᱮᱛᱟᱱᱨᱮ ᱮᱸ ᱵᱟᱹᱲᱤᱡ ᱯᱨᱚᱵᱷᱟᱵᱮ ᱜᱤᱲᱤ ᱢᱟᱭ ᱥᱮ ᱵᱟᱹᱲᱤᱡ ᱦᱮᱸ ᱠᱚ ᱚᱠᱚᱭ ᱡᱤ ᱠᱤ ᱠᱤᱪᱷᱩ ᱡᱟᱦᱟᱸ ᱞᱮᱠᱟᱱᱟᱜ ᱠᱤᱪᱷᱩ ᱜᱮ ᱾ ᱦᱮᱸ ᱟᱵᱚ ᱮᱵᱟᱨ ᱠᱟᱹᱢᱤ ᱵᱚᱱ ᱪᱟᱞᱟᱜ ᱠᱟᱱᱟ ᱢᱤᱫᱴᱟᱝ ᱠᱳᱢᱱᱤᱭᱟᱜ ᱡᱟᱦᱟᱱᱟᱜ ᱠᱳᱢᱯᱟᱱᱤᱢ ᱪᱟᱞᱟᱜ ᱠᱟᱱᱟ ᱵᱟᱭᱨᱮ ᱤᱭᱟᱹᱼᱼ ᱛᱮ ᱵᱟᱭᱨᱮ, ᱵᱟᱭᱨᱮ ᱨᱟᱡᱡᱚ ᱛᱮ ᱥᱮ ᱵᱟᱭᱨᱮ ᱥᱴᱮᱴ ᱛᱮᱵᱚᱱ ᱪᱟᱞᱟᱜ ᱠᱟᱱᱟ ᱦᱮᱸ ᱚᱱᱟ ᱠᱚᱫᱚᱼᱼ ᱦᱮᱸ ᱢᱤᱫᱴᱮᱱ ᱢᱟᱱᱮ ᱵᱟᱦᱩᱣᱟᱱ ᱵᱟᱦᱩᱣᱟᱱ ᱠᱚᱲᱟ ᱜᱤᱫᱽᱨᱟᱹ ᱥᱮᱼᱼ ᱵᱟᱦᱩᱣᱟᱱ ᱠᱩᱲᱤ ᱢᱟᱱᱮ ᱡᱟᱸᱣᱟᱭᱟᱱ ᱠᱩ ᱠᱩᱲᱤ ᱜᱤᱫᱽᱨᱟᱹ ᱠᱚᱣᱟᱜ ᱦᱚᱸᱼᱼ ᱟᱨ ᱥᱮ ᱰᱟᱹᱜᱣᱟᱹ ᱠᱚᱲᱟ ᱠᱚᱣᱟᱜ ᱦᱚᱸ ᱢᱤᱫᱴᱮᱱ ᱢᱟᱨᱟᱝ ᱤᱯᱷᱮᱠᱴ ᱢᱮᱱᱟᱜᱼᱟ ᱮᱨᱯᱚᱨ ᱚᱲᱟᱜ ᱦᱚᱲ ᱚᱲᱟᱜ ᱫᱩᱣᱟᱹᱨ ᱵᱟᱹᱜᱤ ᱠᱟᱛ ᱼᱼ ᱛᱮᱫ ᱮᱨᱯᱚᱨ ᱚᱲᱟᱜ ᱪᱮᱫ ᱞᱮᱠᱟ ᱵᱟᱝ ᱞᱮᱠᱟ ᱟᱭᱳ ᱵᱟᱵᱟ ᱵᱟᱹᱜᱤ ᱠᱟᱛᱮᱫ ᱫᱚ ᱮᱨᱯᱚᱨ ᱩᱱᱠᱩ ᱦᱚᱸ ᱞᱟᱡ ᱯᱚᱭᱥᱟ ᱞᱟᱹᱜᱤᱫ ᱠᱚ ᱪᱟᱞᱟᱜ ᱠᱟᱱᱟ ᱵᱟᱝ ᱵᱟᱝ ᱢᱤᱫ ᱵᱤᱛᱟᱹ ᱞᱟᱡ ᱵᱤᱜ ᱜᱮᱭᱟ ᱾ ᱠᱤᱱᱛᱩ ᱟᱹᱞᱤᱧᱟᱜ ᱢᱮᱱᱫᱚ ᱱᱚᱝᱠᱟᱱᱟᱜ ᱠᱟᱱᱟ ᱡᱮᱼᱼ ᱪᱟᱞᱟᱣ ᱢᱟ ᱪᱟᱞᱟᱣ ᱫᱚ ᱴᱷᱤᱠ ᱜᱮ ᱪᱟᱞᱟᱣ ᱦᱚᱸ ᱢᱟᱱᱮ ᱪᱟᱞᱟᱣ ᱫᱚ ᱦᱮ ᱢᱤᱫᱴᱮᱱ ᱠᱤᱪᱷᱩ ᱯᱨᱚᱵᱽᱞᱮᱢ ᱠᱟᱱᱟ ᱡᱮ ᱢᱤᱫᱴᱮᱱ ᱪᱟᱞᱟᱜ ᱠᱟᱱᱟᱵᱚᱱ ᱟᱨ ᱚᱝᱠᱟ ᱱᱟᱦᱟᱪᱟᱨ ᱦᱩᱭᱩᱜ ᱠᱟᱱᱟ ᱡᱟᱦᱟᱸ ᱞᱮᱠᱟ ᱟᱵᱚᱼᱼ ᱜᱚᱡ ᱜᱩᱨ ᱠᱚ ᱚᱱᱟ ᱠᱚᱨᱮᱜ ᱦᱩᱭᱩᱜ ᱠᱟᱱᱟ, ᱡᱟᱦᱟᱱᱟᱜ ᱢᱟᱱᱮ ᱡᱟᱦᱟᱱᱟᱜ ᱠᱚ ᱯᱷᱮᱠᱴᱨᱤ ᱠᱚᱨᱮᱜ ᱥᱮ ᱦᱟᱱᱟ ᱱᱚᱣᱟ ᱠᱟᱹᱢᱤ ᱠᱚᱨᱮᱜ ᱡᱟᱦᱟᱱᱟᱜ ᱠᱷᱟᱨᱟᱯ ᱠᱤᱪᱷᱩ ᱦᱩᱭᱩᱜ ᱠᱟᱱᱟ ᱾ ᱚᱱᱟ ᱢᱤᱫᱴᱟᱱ ᱠᱷᱟᱨᱟᱯ ᱵᱷᱟᱜᱮ ᱢᱟᱱᱮ ᱵᱟᱹᱲᱤᱡ ᱵᱩᱡᱷᱟᱹᱜ ᱠᱟᱱᱟ ᱟᱨ ᱠᱤᱪᱷᱩ ᱠᱤᱪᱷᱩ ᱵᱚᱭᱦᱟ ᱠᱚ ᱱᱚᱝᱠᱟ ᱟᱸᱡᱚᱢ ᱠᱟᱱᱟ ᱡᱮ ᱵᱟᱭᱨᱮ ᱵᱚᱱ ᱪᱟᱞᱟᱜ ᱠᱟᱱᱟ ᱛᱚ ᱞᱟᱡ ᱢᱟᱱᱮ ᱢᱤᱫ ᱵᱤᱛᱟᱹ ᱞᱟᱡ ᱞᱟᱹᱜᱤᱫ ᱛᱮ ᱡᱟᱦᱟᱸ ᱫᱚ ᱦᱩᱭᱩᱜ ᱠᱟᱱᱟ ᱠᱟᱹᱣᱰᱤ ᱞᱟᱹᱜᱤᱫ ᱾ ᱛᱮ ᱟᱫᱚ ᱱᱚᱣᱟ ᱠᱟᱹᱣᱰᱤ ᱦᱚᱸ ᱵᱟᱝᱢᱟ ᱠᱤᱪᱷᱩ ᱠᱤᱪᱷᱩ ᱡᱟᱭᱜᱟ ᱨᱮ ᱟᱸᱡᱚᱢᱚᱜ ᱠᱟᱱᱟ ᱡᱮ ᱠᱟᱹᱣᱰᱤ ᱦᱚᱸᱠᱚ ᱮᱸ ᱴᱷᱤᱠᱼᱼ ᱴᱷᱮᱫ ᱵᱟᱠᱚ ᱤᱭᱟᱹ ᱫᱚᱦᱚᱭ ᱜᱮᱭᱟ ᱵᱟᱠᱚ ᱮᱢᱚᱜ ᱜᱮᱭᱟ ᱟᱨ ᱚᱝᱠᱟ ᱠᱚ ᱫᱚᱦᱚᱭ ᱜᱮᱭᱟ ᱟᱨ ᱵᱟᱝ ᱦᱚᱸᱠᱚ ᱮᱢᱚᱜ ᱜᱮᱭᱟ, ᱟᱫᱚ ᱱᱚᱝᱠᱟᱱᱟᱜ ᱠᱟᱛᱷᱟ ᱨᱮᱫᱚ ᱟᱹᱞᱤᱧ ᱞᱤᱧ ᱞᱟᱹᱭᱟ ᱡᱮ ᱟᱹᱞᱤᱧᱟᱜ ᱢᱮᱱᱱ ᱢᱮᱱᱫᱚ ᱱᱚᱣᱟ ᱠᱚᱛᱚ ᱠᱟᱛᱷᱟ ᱡᱚᱛᱚ ᱴᱚᱠᱩᱵᱤᱱ ᱞᱟᱹᱭ ᱠᱮᱫ ᱱᱚᱣᱟ ᱠᱟᱛᱷᱟ ᱛᱮᱼᱼ ᱟᱹᱞᱤᱧᱟᱜ ᱩᱭᱦᱟᱹᱨ ᱵᱷᱟᱵᱽᱱᱟᱛᱮ ᱡᱮ ᱟᱵᱚ ᱫᱚ ᱳᱸ ᱟᱵᱚ ᱫᱚ ᱟᱹᱫᱤᱢ ᱦᱚᱲ ᱟᱵᱚ ᱫᱚ ᱥᱟᱱᱛᱟᱲ ᱦᱚᱲ ᱟᱵᱚ ᱫᱚᱼᱼ ᱟᱵᱚ ᱫᱚ ᱠᱷᱮᱛ ᱵᱟᱹᱫᱽ ᱦᱟᱥᱟ ᱦᱮᱱᱟᱜ ᱛᱟᱵᱚᱱᱟ ᱵᱤᱨ ᱵᱩᱨᱩ ᱦᱮᱱᱟᱜ ᱛᱟᱵᱚᱱᱟ ᱟᱹᱰᱤ ᱨᱚᱠᱚᱢ ᱠᱤᱪᱷᱩ ᱦᱮᱱᱟᱜ ᱛᱟᱵᱚᱱᱟ ᱟᱵᱚ ᱫᱚᱼᱼ ᱪᱟᱥᱵᱟᱥ ᱛᱩᱢᱟᱹᱞ ᱠᱟᱛᱮᱜ ᱱᱤᱛᱚᱜ ᱢᱟ ᱡᱟᱦᱟᱱᱟᱜ ᱠᱤᱪᱷᱩ ᱱᱤᱛᱚᱜ ᱢᱟ ᱡᱚᱛᱚᱱᱟᱜ ᱠᱮᱨᱮᱡ ᱜᱮ ᱵᱟᱹᱲᱛᱤ ᱪᱟᱞᱟᱜ ᱠᱟᱱᱟ ᱮᱼᱼ ᱮᱨᱯᱚᱨ, ᱪᱟᱥ ᱢᱟ ᱦᱩᱲᱩ ᱪᱟᱥ ᱠᱟᱛᱮᱫ ᱢᱟ ᱫᱚᱢᱮ ᱴᱟᱜ ᱫᱚ ᱠᱮᱨᱮᱡ ᱫᱚ ᱵᱟᱹᱱᱩᱜᱼᱟ ᱠᱤᱱᱛᱩ ᱟᱵᱚ ᱥᱚᱵᱽᱡᱤ ᱴᱚᱵᱡᱤ ᱡᱟᱦᱟᱸᱱᱟᱜ ᱠᱚᱜᱮ ᱚᱱᱟ ᱠᱚ ᱪᱟᱥᱵᱟᱥ ᱠᱟᱛᱮ ᱫᱚ ᱡᱟᱹᱱᱤᱡ ᱠᱷᱟᱸᱰᱟᱣ ᱫᱚ ᱜᱟᱱᱚᱜ ᱜᱮᱭᱟ ᱟᱨ ᱦᱟᱱᱟ ᱱᱚᱣᱟ ᱟᱵᱚᱨᱮᱱ ᱜᱟᱹ ᱜᱟᱹᱭᱼᱼ ᱜᱟᱹᱭ, ᱥᱩᱠᱨᱤ, ᱢᱮᱨᱚᱢ, ᱵᱷᱤ ᱵᱷᱤᱲᱤ ᱟᱹᱰᱤ ᱠᱤᱪᱷᱩ ᱟᱵᱚ ᱦᱮᱱᱟᱜ ᱠᱚᱫᱚ ᱦᱟᱱᱮ ᱤᱱᱟᱹ ᱯᱚᱨᱮ ᱟᱵᱚ ᱟᱵᱚ ᱨᱮᱱ ᱜᱮ ᱩᱱᱠᱩ ᱫᱚ ᱠᱟᱱᱟ ᱠᱚ ᱮᱨᱯᱚᱨᱼᱼ ᱮᱸ ᱮᱸ ᱮᱴᱟᱜ ᱤᱭᱟᱹ ᱨᱮᱱ ᱫᱚ ᱩᱱᱟᱹᱜ ᱫᱚ ᱵᱟᱝᱼᱼ ᱠᱚ ᱤᱭᱟᱹ ᱠᱚᱣᱟ ᱡᱟᱦᱟᱸ ᱫᱚ ᱟᱵᱚ ᱥᱟᱱᱛᱟᱲ ᱠᱚᱨᱮᱱ ᱜᱮ ᱯᱟᱹᱦᱤᱞ ᱠᱷᱚᱱᱟᱜ ᱧᱮᱞ ᱟᱹᱜᱩᱣ ᱠᱟᱱᱟ ᱟᱨᱼᱼ ᱦᱮᱸ ᱞᱟᱦᱟ ᱛᱮᱫᱚ ᱩᱱᱟᱹᱜ ᱫᱚ ᱵᱳᱜᱭᱟᱱᱤᱠ ᱥᱮ ᱡᱟᱦᱟᱱᱟᱜ ᱠᱤᱪᱷᱩ ᱫᱚ ᱪᱮᱫ ᱦᱚᱸ ᱵᱟᱝ ᱛᱟᱦᱮᱸ ᱞᱮᱱᱟ ᱱᱤᱛᱚᱜ ᱱᱟᱜ ᱟᱹᱰᱤ ᱠᱤᱪᱷᱩ ᱰᱮᱵᱞᱚᱯᱼᱼ ᱠᱟᱱᱟ ᱱᱟᱜᱼᱚᱭ ᱦᱮᱡ ᱠᱟᱱᱟ ᱱᱤᱛᱚᱜ ᱴᱟᱠᱴᱟᱨ ᱦᱮᱡ ᱠᱟᱱᱟ ᱦᱟᱱᱟ ᱵᱟᱝ ᱦᱮᱡ ᱠᱟᱱᱟᱼᱼ ᱠᱤᱱᱛᱩ ᱯᱟᱹᱦᱤᱞ ᱫᱚ ᱩᱱᱠᱩ ᱟᱵᱚ ᱫᱚ ᱩᱱᱠᱩ ᱢᱟᱱᱮ ᱮ ᱱᱩᱠᱩ ᱜᱟᱹᱭ, ᱠᱟᱰᱟ, ᱢᱮᱨᱚᱢ, ᱵᱷᱤᱲᱤᱭᱟᱼᱼ ᱛᱮᱫ ᱜᱮ ᱟᱵᱚ ᱫᱚᱵᱚᱱ ᱪᱟᱥ ᱠᱟᱫᱟ ᱱᱚᱝᱠᱟ ᱠᱟᱛᱮᱫ ᱜᱮᱠᱚ ᱯᱟᱨᱚᱢ ᱟᱹᱜᱩᱣ ᱠᱟᱫᱟ ᱟᱵᱚᱨᱮᱱ ᱦᱟᱲᱟᱢ-ᱦᱟᱯᱲᱟᱢ ᱠᱚ, ᱟᱨ ᱟᱵᱚ ᱦᱚᱸ ᱱᱚᱝᱠᱟ ᱠᱟᱛᱮᱫ ᱜᱮᱼᱼ ᱯᱟᱨᱚᱢ ᱞᱮᱠᱷᱟᱱ ᱵᱩᱜᱤᱜᱼᱟ, ᱟᱨ ᱱᱤᱛᱚᱸᱜ ᱱᱤᱛᱚ ᱡᱩᱫᱤ ᱟᱵᱚ ᱡᱟᱦᱟᱱᱟᱜ ᱜᱮᱵᱚᱱ ᱪᱟᱥᱼᱼ ᱟ ᱱᱤᱛᱚᱜ ᱡᱚᱛᱚ ᱠᱤᱪᱷᱩ ᱧᱮᱞ ᱢᱮ ᱱᱚᱜᱼᱚᱭ ᱡᱮᱼᱼ ᱮᱸ ᱱᱤᱛᱚᱜ ᱥᱩᱠᱨᱤ ᱢᱟᱱᱮ ᱰᱟᱝᱨᱤ ᱠᱚᱨᱮᱱᱟᱜ ᱱᱤᱛᱚᱜ ᱫᱚ ᱠᱮᱨᱮᱡ ᱫᱚ ᱢᱚᱴᱟ-ᱢᱩᱴᱤ ᱟᱞᱟᱫᱟ ᱜᱮᱭᱟ ᱱᱤᱛᱚᱜ ᱫᱚ ᱫᱟᱢ ᱦᱚᱸ ᱯᱚᱭᱥᱟ ᱠᱚᱦᱚᱸ ᱧᱟᱢᱚᱜ ᱠᱟᱱ ᱜᱮᱭᱟ ᱵᱷᱟᱜᱤ ᱜᱮᱭᱟ, ᱟᱨ ᱥᱟᱶᱛᱮ ᱡᱩᱫᱤ ᱪᱟᱥᱵᱟᱥ ᱵᱚᱱ ᱚᱲᱟᱜ ᱠᱚᱨᱮ ᱜᱮᱵᱚᱱ ᱠᱚᱨᱟᱣᱟ ᱛᱚᱼᱼ ᱮᱸ ᱢᱚᱴᱟᱢ ᱵᱟᱝ ᱢᱚᱱᱮ ᱦᱩᱭᱩᱜᱼᱟ ᱡᱮ ᱵᱟᱭᱨᱮ ᱪᱟᱞᱟᱣ ᱠᱟᱛᱮᱜ ᱡᱟᱦᱟᱸᱼᱼ ᱮᱸ ᱟᱵᱚ ᱢᱟᱱᱮ ᱡᱟᱦᱟᱸ ᱯᱷᱮᱥ ᱦᱩᱭᱩᱜ ᱛᱟᱵᱚᱱᱟ ᱡᱟᱦᱟᱸ ᱦᱤᱠᱮᱞ ᱥᱮ ᱡᱟᱦᱟᱸᱼᱼ ᱮᱸ ᱢᱟᱱᱮ ᱚᱸᱰᱮ ᱡᱟᱦᱟᱸ ᱟᱵᱚ ᱪᱮᱛᱟᱱ ᱨᱮ ᱴᱚᱨᱪᱟᱨ ᱥᱮ ᱡᱟᱦᱟᱸ ᱞᱮᱠᱟᱼᱼ ᱦᱮᱸ ᱟᱹᱰᱤ ᱨᱚᱠᱚᱢ ᱟᱹᱰᱤ ᱨᱚᱠᱚᱢ ᱮᱸ ᱵᱚᱱ ᱢᱮᱛᱟ ᱵᱚᱱᱟ ᱠᱚ ᱟᱴ ᱜᱷᱚᱱᱴᱟ ᱠᱟᱹᱢᱤ ᱚᱸᱲᱮ ᱪᱟᱞᱟᱣ ᱠᱟᱛᱮᱜ ᱵᱟᱨᱚ ᱜᱷᱚᱱᱟ ᱠᱟᱹᱢᱤ ᱦᱩᱭᱩᱜ ᱛᱟᱵᱚᱱᱟ ᱱᱚᱝᱠᱟᱱ ᱠᱤᱪᱷᱩᱼᱼ ᱯᱷᱮᱥ ᱠᱷᱚᱱᱟᱜ ᱫᱚ ᱟᱵᱚ ᱟᱹᱰᱤ ᱥᱩᱠ ᱨᱮᱵᱚᱱ ᱛᱟᱦᱮᱱᱟ ᱥᱮ ᱮᱸ ᱥᱩᱠ ᱟᱹᱭᱠᱟᱹᱜᱼᱟ ᱟᱨᱼᱼ ᱟᱵᱚᱨᱮᱱ ᱡᱚᱛᱚ ᱥᱟᱱᱟᱢ ᱵᱚᱭᱦᱟ ᱠᱚᱜᱮ ᱢᱟᱱᱮᱼᱼ ᱮᱸᱻ ᱵᱷᱟᱹᱜᱮ ᱠᱚ ᱩᱸ ᱩᱸᱼᱼ ᱢᱟᱱᱮ ᱵᱷᱟᱜᱮ ᱢᱟᱱᱮ ᱵᱷᱟᱜᱮ ᱠᱚ ᱛᱟᱦᱮᱱᱟ ᱟᱨ ᱡᱚᱛᱚ ᱠᱤᱪᱷᱩ ᱜᱮ ᱴᱷᱤᱠ-ᱴᱷᱟᱠ ᱦᱩᱭᱩᱜᱼᱟ ᱟᱹᱞᱤᱧᱟᱜ ᱢᱮᱱ ᱛᱮᱫᱚ ᱱᱚᱣᱟᱼᱼ ᱡᱩᱫᱤ ᱠᱚᱨᱟᱣ ᱫᱟᱲᱮᱭᱟᱜᱼᱟ ᱵᱷᱟᱹᱜᱤᱜᱼᱟ ᱪᱮᱫ ᱵᱤᱱ ᱢᱮᱱᱟ ᱢᱟ ᱟᱫᱚ ᱟᱵᱤᱱ ᱞᱟᱹᱭᱵᱮᱱ?
ᱟᱹᱞᱤᱧ ᱜᱚᱝᱠᱮ ᱟᱵᱤᱱ ᱱᱚᱜ-ᱱᱚᱣᱟ ᱠᱚ ᱠᱟᱛᱷᱟ ᱡᱟᱦᱟᱸ ᱵᱤᱱ ᱥᱟᱵ ᱨᱟᱠᱟᱵ ᱠᱮᱫ ᱛᱟᱞᱟᱸᱜᱼᱟ ᱱᱚᱣᱟ ᱦᱚᱸ ᱟᱹᱰᱤ ᱱᱟᱯ ᱯᱟᱭ ᱠᱟᱛᱷᱟ ᱜᱮ ᱠᱤᱱᱛᱩ ᱱᱚᱜ-ᱚᱭ ᱟᱵᱚ ᱢᱟᱱᱮ ᱚᱲᱟᱜ ᱨᱮ ᱪᱟᱥ-ᱵᱟᱥ ᱠᱟᱛᱮᱫ ᱢᱟᱱᱮ ᱡᱚᱢ ᱢᱟᱵᱚᱱ ᱠᱩᱲᱟᱹᱜ ᱠᱟᱱ ᱜᱮ ᱪᱟᱥ ᱵᱟᱥ ᱵᱮᱜᱚᱨ ᱠᱟᱹᱣᱰᱤ ᱟᱹᱨᱤ ᱞᱮᱠᱟᱛᱮ ᱡᱩᱫᱤ ᱟᱵᱚ ᱢᱟᱱᱮ ᱥᱤᱢ ᱵᱚᱱ ᱫᱚᱦᱚ ᱠᱟᱠᱚᱣᱟ ᱥᱟᱸᱜᱮ ᱧᱚᱜ ᱛᱟᱯᱚᱨ ᱥᱤᱢ ᱠᱚ, ᱥᱩᱠᱨᱤ ᱠᱚ, ᱛᱟᱯᱚᱨ ᱜᱮᱰᱮ ᱠᱚ ᱱᱩᱠᱩ ᱠᱚᱨᱮ ᱠᱚ ᱠᱷᱚᱱ ᱦᱚᱸ ᱟᱹᱰᱤ ᱞᱮᱠᱟᱛᱮ ᱟᱵᱚ ᱠᱷᱚᱱ ᱠᱟᱹᱣᱰᱤ ᱵᱚᱱ ᱟᱨᱡᱟᱣ ᱫᱟᱲᱮᱭᱟᱜ ᱠᱮᱭᱟ ᱟᱨ ᱟᱵᱚ ᱪᱮᱫᱟᱜ ᱮᱴᱟᱜ ᱦᱚᱲ ᱴᱷᱮᱱ ᱵᱚᱱ ᱠᱷᱟᱴᱟᱣᱼᱟ ᱥᱮ ᱟᱵᱚᱣᱟᱜ ᱚᱲᱟᱜ ᱨᱮ ᱟᱵᱚᱜᱮ ᱢᱟᱹᱞᱤᱠ ᱥᱮ ᱨᱟᱡᱽ ᱞᱮᱠᱟ ᱦᱩᱱᱟᱹᱝ ᱢᱟᱱᱮ ᱢᱤᱫᱴᱟᱝ ᱠᱳᱢᱯᱟᱱᱤ ᱠᱟᱹᱢᱤ ᱡᱩᱫᱤ ᱟᱵᱚ ᱵᱚᱱ ᱪᱟᱞᱟᱜᱼᱟ ᱧᱮᱞᱟᱵᱚᱱ ᱥᱮ ᱩᱱᱤ ᱮᱱᱟᱝ ᱵᱟᱹᱵᱤᱱ ᱞᱟᱹᱭ ᱠᱮᱼᱟ ᱢᱟᱱᱮ ᱚᱠᱟᱨᱮ ᱟᱴ ᱜᱷᱚᱱ ᱴᱟ ᱠᱷᱚᱱ ᱠᱷᱟᱴᱟᱣ ᱠᱟᱛᱷᱟ ᱚᱸᱰᱮ ᱵᱟᱨᱚ ᱜᱷᱚᱱᱴᱟ ᱠᱚ ᱠᱟᱴᱟᱣᱮᱫ ᱠᱟᱱᱟ ᱚᱸᱰᱮ ᱫᱚ ᱟᱠᱚ ᱴᱷᱮᱱ ᱵᱚᱱ ᱪᱟᱞᱟᱣ ᱠᱟᱱᱟ ᱥᱮ ᱟᱠᱚ ᱞᱮᱠᱟ ᱠᱚ ᱦᱟ ᱦᱟᱨᱠᱮᱛ ᱥᱟᱥ ᱟᱮᱻ ᱥᱟᱥᱮᱛ ᱮ ᱵᱚᱱ ᱟᱨ ᱠ ᱠᱟᱹᱣᱰᱤ ᱟᱨᱤ ᱱᱚᱜ ᱯᱮᱸᱻ ᱠᱟᱹᱣᱰᱤ ᱮᱢᱚᱜ ᱵᱤᱫᱟᱹᱞ ᱛᱮ ᱧᱜ ᱧᱮᱞ ᱵᱤᱱ ᱥᱮ ᱩᱱᱟᱹᱝ ᱠᱷᱟᱴᱟᱣ ᱠᱟᱛᱮ ᱨᱮᱦᱚᱸ ᱛᱤᱱᱟᱹᱜ ᱧᱟᱢ ᱨᱮᱡᱟᱜ ᱠᱟᱛᱷᱟ ᱩᱱᱟᱹᱜ ᱦᱚᱸ ᱵᱟᱠᱚ ᱮᱢᱚᱜ ᱠᱟᱱ ᱜᱮᱭᱟ ᱥᱮᱭ ᱚᱱᱮ ᱚᱱᱠᱟ ᱛᱮᱜᱮ ᱤᱧ ᱢᱚᱱᱮᱭᱼᱤᱧ ᱡᱮ ᱵᱟᱦᱨᱮ ᱠᱚ ᱥ ᱥ ᱵᱟᱝ ᱥᱮᱱ ᱠᱟᱛᱮᱫ ᱡᱮ ᱦᱩ ᱦᱩᱲᱩ ᱠᱚ ᱟᱠᱷᱨᱤᱧ ᱠᱟᱛᱮᱜ ᱩᱱᱟᱹᱝ ᱠᱟᱹᱣᱰᱤ ᱟᱨᱨᱤ ᱞᱮᱠᱟᱛᱮᱫᱚ ᱵᱟᱵᱚᱱ ᱤᱭᱟᱹ ᱫᱟᱲᱮᱭᱟᱜᱼᱟ, ᱱᱚᱜᱼᱚᱭ ᱦᱩᱲᱩ ᱥᱟᱶ-ᱥᱟᱶᱛᱮ ᱡᱩᱫᱤ ᱟᱵᱚ ᱟᱨᱦᱚᱸ ᱮᱴᱟᱜᱟᱜ ᱠᱚᱵᱚᱱ ᱪᱟᱥᱟ, ᱡᱮᱢᱚᱱ ᱟᱱᱟᱡ ᱠᱚ ᱥᱮ ᱵᱟᱫᱟᱢ ᱠᱚ, ᱛᱩᱲᱤ ᱠᱚ, ᱠᱷᱚᱥᱟ ᱠᱚ, ᱥᱮᱭ ᱟᱨ ᱱᱚᱜ ᱱᱚᱝᱠᱟᱱᱟᱜ ᱡᱟᱜᱮ ᱩᱛᱩ ᱡᱟᱛᱤᱭᱚ ᱡᱤᱱᱤᱥ ᱩᱛᱩ ᱡᱟᱛᱤᱭ ᱡᱤᱱᱤᱥ ᱢᱟ ᱫᱤᱱᱟᱹᱢ ᱜᱮ ᱟᱹᱠᱷᱨᱤᱧᱚᱜᱼᱟ ᱟᱨ ᱚᱱᱟ ᱨᱮᱭᱟᱜ ᱜᱚᱱᱚᱝ ᱦᱚᱸ ᱩᱸ ᱟᱹᱰᱤ ᱡᱟᱹᱥᱛᱤ ᱜᱮᱭᱟ, ᱢᱟᱱᱮ ᱚᱱᱟ ᱞᱮᱠᱟ ᱛᱮ ᱟᱵᱚ ᱪᱟᱥᱵᱟᱥ ᱮᱸ ᱥᱮᱱ ᱛᱮᱦᱚᱸ ᱢᱤᱫᱴᱟᱝ ᱠᱟᱹᱣᱰᱤ ᱟᱹᱨᱤ ᱵᱚᱱ ᱩᱸ ᱵᱟᱧ ᱪᱟᱣ ᱫᱟᱲᱮᱭᱟᱜᱼᱟ, ᱥᱮ ᱫᱚᱦᱚ ᱫᱟᱲᱮᱭᱟᱜᱼᱟ ᱵᱚᱱ᱾ ᱟᱨ ᱚᱱᱟ ᱵᱮᱜᱚᱨ ᱚᱢ ᱱᱚᱜᱼᱚᱭ ᱡᱟ ᱚᱸ ᱚᱸ ᱟᱱᱟᱡ ᱠᱚ ᱥᱮ ᱥᱚᱵᱡᱤ ᱠᱚᱵᱚᱱ ᱪᱟᱥᱟ ᱚᱱᱟ ᱠᱚᱦᱚᱸ ᱟᱵᱚ ᱡᱩᱫᱤ ᱢᱟ-ᱢᱟᱨᱠᱮᱴᱟᱨᱤ ᱵᱚᱱ ᱤᱭᱟᱹᱭᱟ ᱱᱩᱠᱩ ᱮᱴᱟᱜ ᱡᱟᱹᱛ ᱠᱚ ᱞᱮᱠᱟ ᱥᱮ ᱟᱵᱦᱚᱸ ᱡᱩᱫᱤ ᱢᱟᱨᱠᱮᱴ ᱵᱚᱱ ᱤᱫᱤᱭᱟ ᱫᱤᱱᱟᱹᱢ ᱦᱤᱞᱳᱜ ᱛᱟᱦᱞᱮ ᱚᱸ ᱚᱸᱰᱮ ᱠᱷᱚᱱ ᱢᱤᱫᱴᱟᱝ ᱠᱟᱹᱣᱰᱤ ᱵᱚᱱ ᱟᱨᱡᱟᱣ ᱫᱟᱲᱮᱭᱟᱜ ᱠᱟᱱᱟ ᱟᱨ ᱱᱩᱠᱩ ᱟᱵᱚ ᱰᱟᱝᱨᱤ ᱠᱚ, ᱢᱮᱨᱚᱢ ᱠᱚ, ᱥᱩᱠᱨᱤ ᱠᱚ, ᱱᱩᱠᱩ ᱫᱚᱦᱚ ᱫᱚᱦᱚ ᱟᱵᱚ ᱡᱩᱫᱤ ᱰᱟᱝᱨᱤ ᱠᱚ ᱱᱚᱸᱰᱮ ᱞᱟᱟᱝ ᱧᱮᱞᱟ ᱢᱤᱫ ᱢᱤᱫᱴᱟᱝ ᱵᱟᱨᱭᱟ ᱡᱩᱫᱤ ᱵᱚᱱ ᱫᱚᱦᱚ ᱠᱚᱣᱟ ᱤᱱᱟᱹ ᱢᱤᱫᱴᱟᱝ ᱵᱟᱠᱷᱟᱱ ᱵᱟᱨᱭᱟ ᱦᱚᱸ ᱜᱩᱯᱤ ᱦᱩᱭᱩᱜ ᱜᱮᱭᱟ ᱟᱨ ᱡᱩᱫᱤ ᱠᱩᱲᱤ ᱯᱚᱸᱪᱤᱥᱴᱤ ᱫᱚᱦᱚ ᱦᱩᱭᱩᱜᱼᱟ, ᱩᱝᱠᱩ ᱦᱚᱸᱛᱚ ᱠᱟᱹᱢᱦᱟᱹᱭ ᱢᱟᱭᱚ ᱠᱟᱹᱢᱦᱟᱹᱭ ᱦᱩᱭᱩᱜ ᱠᱟᱱ ᱜᱮᱭᱟ ᱥᱮ ᱵᱟᱝ᱾ ᱩᱝᱠᱩ ᱯᱤᱪᱷᱞᱟᱹ ᱨᱮ ᱮᱸ ᱚᱠᱛᱚ-ᱚᱠᱛᱚ ᱢᱟ ᱮᱢ ᱦᱩᱭᱩᱜ ᱠᱟᱱ ᱜᱮᱭᱟ, ᱟᱨ ᱢᱤᱫᱴᱟᱝ ᱫᱚᱦᱚ ᱠᱟᱛᱮᱫ ᱠᱟᱴ ᱠᱟᱹᱢᱦᱟᱹᱭ ᱠᱟᱱᱟ ᱥᱮ ᱵᱟᱨᱭᱟ ᱫᱚᱦᱚ ᱠᱟᱛᱮᱜ ᱟᱸ ᱟᱸ ᱡᱩᱫᱤ ᱟᱵᱚ ᱠᱩᱲᱤ ᱯᱚᱪᱤᱥᱴᱤ ᱵᱚᱱ ᱫᱚᱦᱚ ᱠᱚᱣᱟ ᱛᱟᱦᱞᱮ ᱱᱤᱥᱮᱭ ᱠᱟᱹᱢᱦᱟᱹᱭ ᱠᱟᱹᱢᱦᱟᱹᱭ ᱵᱮᱥᱴᱷᱤᱠ ᱠᱟᱹᱢᱦᱟᱹᱭᱚᱜ ᱢᱟ, ᱮᱸᱰᱮᱠᱷᱟᱱ ᱢᱤᱫᱴᱟᱝ ᱥᱮᱨᱢᱟ ᱯᱚᱨᱟᱹᱣ ᱨᱮ ᱠᱟᱹᱣᱰᱤ ᱦᱚᱸ ᱰᱷᱮᱨ ᱧᱚᱜ ᱦᱩᱭᱩᱜᱼᱟ᱾ ᱥᱮ ᱵᱟᱝ ᱜᱚᱝᱠᱮ ᱪᱮᱫ ᱵᱤᱱ ᱞᱟᱹᱭᱮᱜᱼᱟ ᱟᱵᱤᱱ? ᱟᱨ ᱱᱩᱠᱩ ᱦᱩᱸᱼᱼ ᱟᱨ ᱱᱩᱠᱩ ᱥᱤᱢ ᱠᱚᱦᱚᱸ ᱟᱵᱚ ᱩᱸ ᱮ ᱥᱤᱢ ᱠᱚ ᱡᱮᱢᱚᱱ ᱵᱚᱱ ᱫᱚᱦᱚᱭᱮᱜ ᱠᱚᱣᱟ ᱢᱟᱱᱮ ᱢᱤᱫᱵᱟᱨ ᱵᱚᱱ ᱫᱚᱦᱚᱭᱮᱜ ᱠᱚᱣᱟ ᱥᱮ ᱮᱭ ᱫᱚᱥ ᱵᱟᱨᱚᱴᱤ ᱵᱟᱠᱷᱟᱱ ᱠᱩᱲᱤ ᱯᱚᱸᱪᱤᱥᱴᱤ ᱜᱟᱱ ᱠᱚ ᱛᱟᱦᱮᱱ ᱠᱟᱱᱟ᱾ ᱛᱟᱦᱮᱱ ᱠᱟᱱᱟ ᱠᱚ ᱥᱮᱭ ᱟᱵᱚ ᱱᱚᱣᱟ ᱢᱮᱰᱤᱥᱤᱱ ᱤᱫᱤ ᱠᱟᱛᱮ ᱱᱩᱠᱩ ᱮ ᱥᱤᱢᱟᱜ ᱡᱟᱦᱟᱸ ᱢᱮᱰᱤᱥᱤᱱ ᱤᱫᱤ ᱠᱟᱛᱮᱫ ᱚᱱᱟ ᱵᱟᱲᱟᱭ ᱵᱟᱹᱱᱩᱜᱼᱟ ᱛᱟᱵᱚᱱ᱾ ᱟᱫᱚ ᱡᱟ ᱜᱮᱠᱚ ᱯᱟᱨᱪᱟᱣᱮᱱᱟ ᱵᱟᱹᱲ ᱮᱱᱟ ᱠᱚ ᱴᱷᱤᱠᱮᱱᱟ᱾ ᱥᱮᱭ ᱠᱤᱱᱛᱩ ᱢᱮᱤᱰᱤᱥᱤᱱ ᱱᱤᱭᱮ ᱟᱵᱚᱣᱟᱜ ᱵᱟᱲᱟᱭ ᱵᱟᱹᱱᱩᱜᱼᱟ ᱚᱱᱟ ᱞᱮᱠᱟᱛᱮ ᱩᱸ ᱢᱤᱫ ᱥᱮᱨᱢᱟ ᱟᱹᱣᱨᱤ ᱠᱚ ᱦᱩᱭᱩᱜ ᱛᱮᱜᱮ ᱥᱮ ᱡᱚᱛᱚ ᱟᱵᱟᱨ ᱠᱚ ᱟᱨ ᱨᱳᱜᱽ ᱠᱚᱛᱮ ᱵᱟᱠᱷᱟᱱ ᱡᱟᱦᱟᱱᱟᱜ ᱮᱸᱴᱠᱮᱴᱚᱬᱮ ᱛᱮᱜᱮ ᱩᱱᱠᱩ ᱠᱚ ᱜᱚᱡ ᱪᱟᱵᱟᱭᱱᱟ, ᱟᱨ ᱱᱚᱜᱼᱚ ᱱᱚᱝᱠᱟ ᱢᱟᱱᱮ ᱩᱱᱠᱩ ᱪᱮᱛᱟᱱ ᱨᱮᱦᱚᱸ ᱡᱩᱫᱤ ᱟᱵᱚ ᱥᱟᱸᱜᱮ ᱧᱚᱜ ᱵᱚᱱ ᱫᱚᱦᱚ ᱠᱮᱠᱚᱣᱟ ᱛᱟᱦᱞᱮ ᱩᱝᱠᱩ ᱥᱤᱢ ᱠᱚᱨᱮ ᱠᱷᱚᱱ ᱦᱚᱸ ᱥᱮᱭ ᱟᱵᱚ ᱠᱟ-ᱠᱟᱹᱣᱰᱤ ᱵᱚᱱ ᱟᱨᱡᱟᱣ ᱫᱟᱲᱮᱭᱟᱜ ᱠᱮᱭᱟ, ᱟᱨ ᱱᱩᱠᱩ ᱢᱚ-ᱢᱚᱱᱮ ᱠᱚᱨᱮ ᱥᱟᱵ ᱵᱤᱱ ᱜᱮᱰᱮ ᱠᱚᱦᱚᱸ ᱜᱮᱲᱮ ᱠᱚᱦᱚᱸ ᱡᱩᱫᱤ ᱟᱵᱚ ᱥᱟᱸᱜᱮ ᱧᱚᱜ ᱵᱚᱱ ᱫᱚᱦᱚ ᱠᱚᱣᱟ ᱩᱸ ᱜᱮᱲᱮ ᱠᱚ ᱡᱩᱫᱤ ᱥᱟᱸᱜᱮ ᱧᱚᱜ ᱵᱚᱱ ᱫᱚᱦᱚ ᱠᱚᱣᱟ ᱥᱮ ᱩᱱᱤ ᱢᱤᱫᱴᱟᱝ ᱜᱮᱰᱮ ᱫᱚ ᱥᱮᱭ ᱢᱟᱱᱮ ᱢᱤᱫ ᱫᱷᱟᱣ ᱡᱩᱫᱤ ᱵᱤᱞᱤ ᱥᱮ ᱯᱤᱴᱷᱟᱹᱲᱤ ᱠᱚ ᱮᱦᱚᱵ ᱢᱟᱱᱮ ᱮᱠᱴᱟᱱᱟ ᱛᱤᱱ ᱢᱟᱥ ᱠᱚ ᱵᱤᱞᱤᱭᱟ᱾ ᱛᱟᱞᱟ ᱨᱮ ᱢᱤᱫ ᱪᱟᱸᱫᱚ ᱠᱟᱱ ᱠᱚ ᱜᱮᱯᱥᱟ ᱵᱟᱠᱚ ᱵᱤᱞᱤᱭᱟ᱾ ᱟᱵᱟᱨ ᱦᱟᱱᱛᱮ ᱤᱭᱟᱹ ᱠᱚ ᱦᱚᱸᱜᱼᱱᱟ ᱞᱮᱠᱟ ᱛᱮ ᱱᱚᱣᱟ ᱜᱮᱰᱮ ᱠᱚᱣᱟᱜ ᱥᱤ ᱚᱸᱜ ᱚᱸᱜ ᱜᱮᱰᱮ ᱠᱚᱣᱟᱜ ᱵᱤᱞᱤ ᱠᱚ ᱟᱠᱷᱨᱤᱧ ᱠᱟᱛ ᱡᱟᱦᱟᱸ ᱟᱵᱚ ᱵᱟᱡᱟᱨ ᱮᱢ ᱠᱟᱛᱮᱜ ᱠᱟᱹᱣᱰᱤ ᱵᱚᱱ ᱟᱨᱡᱟᱣ ᱫᱟᱲᱮᱭᱟᱜᱼᱟ, ᱟᱨ ᱢᱟᱱᱮ ᱠᱚᱢ ᱧᱚᱜ ᱫᱚᱦᱚ ᱫᱚ ᱵᱟᱝ ᱴᱷᱤᱠᱟ, ᱢᱟᱱᱮ ᱡᱟᱹᱥᱛᱤ ᱧᱚᱜ ᱫᱚᱦᱚ ᱞᱮᱠᱚ ᱠᱷᱟᱱ ᱠᱷᱩᱵ ᱱᱟᱯᱟᱭᱚᱜᱼᱟ, ᱟᱨ ᱡᱮᱢᱚᱱ ᱥᱤᱜ ᱩᱸ ᱮᱰ ᱥᱩᱠᱨᱤ ᱠᱚᱦᱚᱸ ᱚᱝᱠᱟ ᱜᱮ ᱢᱤᱫᱴᱟᱝ ᱵᱟᱨᱭᱟ ᱫᱚᱦᱚ ᱠᱟᱛᱮᱜ ᱫᱚ ᱟᱵᱚ ᱩᱸ ᱠᱷᱟᱹᱞᱤ ᱪᱤᱭᱟᱹ ᱞᱮᱠᱟ ᱜᱮ ᱢᱟᱱᱮ ᱤᱭᱟᱹ ᱞᱮᱠᱟ ᱜᱮ᱾ ᱩᱸ ᱮ ᱡᱩᱫᱤ ᱥᱟᱸᱜᱮ ᱧᱚᱜ ᱵᱚᱱ ᱫᱚᱦᱚ ᱠᱚᱣᱟ ᱛᱟᱦᱞᱮᱲ ᱟᱵᱚ ᱡᱩᱫᱤ ᱡᱷᱚᱛᱚᱣᱟᱜ ᱢᱮᱥᱟ ᱠᱟᱛᱮᱫ ᱢᱟᱱᱮ ᱡᱚᱛᱚ ᱨᱮᱭᱟᱜ ᱤᱡ ᱤᱭᱟᱢ ᱮᱸ ᱞᱟᱵᱷ ᱡᱩᱫᱤ ᱚᱝᱠᱟ ᱡᱷᱚᱛᱚ ᱜᱮ ᱥᱟᱸᱜᱮ ᱵᱚᱱ ᱫᱚᱦᱚ ᱠᱚᱣᱟ ᱛᱟᱦᱞᱮ ᱡᱚᱛᱚ ᱡᱟ ᱮᱸ ᱠᱟᱹᱣᱰᱤ ᱡᱩᱫᱤ ᱵᱚᱱ ᱢᱤᱫᱴᱷᱮᱱᱟ ᱛᱟᱦᱞᱮ ᱥᱮᱨᱢᱟ ᱯᱩᱨᱟᱹ ᱨᱮ ᱯᱩᱨᱟᱹ ᱟᱭᱢᱟ ᱠᱟᱹᱣᱰᱤ ᱦᱩᱭᱩᱜ ᱛᱟᱵᱚᱱᱟ᱾
ᱦᱮᱸ ᱟᱹᱞᱤᱧ ᱞᱤᱧ ᱞᱟᱹᱭᱮᱜᱼᱟ, ᱡᱮ ᱟᱵᱚ ᱫᱚ ᱩᱝᱠᱩ ᱡᱟᱦᱟᱸᱭ ᱠᱚ ᱟᱵᱚ ᱨᱮᱱ ᱠᱤᱪᱩ ᱢᱟᱱᱮ ᱡᱚᱛᱚ ᱟᱛᱩ ᱨᱮ ᱜᱮ ᱵᱟᱝ ᱮᱸ ᱱᱚᱝᱠᱟ ᱢᱤᱫᱴᱮᱱ ᱵᱟᱨᱭᱟ ᱠᱤᱥᱟᱹᱲ ᱢᱟ ᱦᱮᱱᱟᱜ ᱠᱚ ᱜᱮᱭᱟ ᱦᱮᱸ᱾ ᱛᱚ ᱱᱩᱠᱩ ᱠᱤᱥᱟᱹᱲ ᱠᱚᱣᱟᱜ ᱡᱩᱫᱤ ᱱᱚᱝᱠᱟᱱᱟᱜ ᱪᱤᱱᱛᱟᱹ ᱵᱷᱟᱱᱟ ᱦᱩᱭᱩᱜᱼᱟ ᱛᱚ ᱡᱚᱛᱚ ᱦᱚᱲ ᱛᱚ ᱵᱟᱵᱚᱱ ᱥᱚᱢᱟᱱᱟ᱾ ᱦᱮᱸ ᱱᱩᱠᱩᱣᱟᱜ ᱪᱤᱱᱛᱟᱹ ᱵᱷᱟᱵᱱᱟ ᱡᱩᱫᱤ ᱦᱩᱭᱩᱜ ᱦᱚᱸᱜᱼᱚᱭ ᱡᱮ ᱵᱮᱱ ᱞᱟᱹᱭ ᱠᱮᱜ ᱡᱮ ᱚᱝᱠᱟ ᱪᱟᱥ ᱠᱚ ᱦᱩᱭᱩᱜᱼᱟ ᱚᱝᱠᱟ ᱥᱟᱸᱜᱮ ᱧᱚᱜ᱾ ᱱᱩᱠᱩ ᱥᱟᱸᱜᱮ ᱧᱚᱜ ᱪᱟᱥᱚᱜ ᱠᱚᱣᱟᱭ ᱪᱷᱩᱠᱨᱤ ᱚᱱᱟ ᱡᱩᱫᱤ ᱥᱩᱠᱨᱤ ᱪᱟᱥ ᱠᱮᱫ ᱠᱚᱣᱟᱭ ᱮᱢ ᱡᱟᱦᱟᱸ ᱛᱤᱱᱟᱹᱜ ᱜᱮ ᱥᱟᱸᱜᱮ ᱧᱚᱜ ᱜᱮ ᱥᱩᱠᱨᱤ ᱥᱤᱢ ᱥᱟᱸᱜᱮ ᱧᱚᱜ ᱜᱮ ᱪᱟᱥ ᱠᱮᱫ ᱠᱚᱣᱟᱭ ᱛᱟᱨᱯᱚᱨ ᱱᱩᱠᱩ ᱰᱟᱹᱝᱨᱤ ᱥᱟᱸᱜᱤᱧ ᱫᱚᱦᱚ ᱠᱚᱣᱟ ᱛᱚ ᱱᱩᱠᱩ ᱫᱚ ᱜᱩᱯᱤ ᱠᱚ ᱦᱩᱭᱩᱜ-ᱟ ᱱᱚᱣᱟ ᱞᱟᱹᱜᱤᱫ ᱦᱚᱲ ᱠᱚ ᱞᱟᱜᱟᱜ-ᱟ ᱛᱚ ᱟᱵᱚ ᱠᱚ ᱨᱮᱱ ᱮᱸ ᱡᱟᱦᱟᱸᱭ ᱠᱚ ᱨᱮᱸᱜᱮᱡ ᱱᱟᱪᱟᱨ ᱵᱚᱭᱦᱟ ᱱᱩᱠᱩ ᱡᱟᱦᱟᱸᱭ ᱵᱟᱭᱨᱮ ᱠᱟᱹᱢᱤ ᱪᱩ ᱱᱟᱢᱟᱞ ᱠᱟᱹᱢᱤ ᱛᱟᱢᱟᱞ ᱠᱟᱹᱢᱤ ᱠᱚ ᱪᱟᱞᱟᱜ ᱠᱟᱱᱟ ᱥᱮ ᱡᱟᱦᱟᱱᱟᱜ ᱵᱟᱭᱨᱮ ᱠᱟᱹᱢᱤ ᱡᱟᱦᱟᱱᱟᱜ ᱠᱚᱯᱟᱱ ᱠᱟᱹᱢᱤ ᱠᱚᱨᱮ ᱠᱚ ᱪᱟᱞᱟᱜ ᱠᱟᱱᱟ᱾ ᱱᱩᱠᱩ ᱜᱮ ᱱᱚᱶᱟ ᱠᱚᱨᱮ ᱠᱟᱹᱢᱤ ᱠᱟᱛᱮᱫ ᱩᱸ ᱛᱟᱦᱮᱸ ᱜᱟᱱᱚᱜ-ᱟ ᱥᱮ ᱫᱚᱦᱚ ᱜᱟᱱᱚᱜ-ᱟ ᱦᱮᱸ ᱢᱟᱱᱮ ᱢᱤᱫ ᱴᱮᱱ ᱢᱤᱫ ᱴᱮᱱ ᱵᱷᱟᱜᱮ ᱧᱚᱜ ᱢᱤᱫ ᱴᱮᱱ ᱤᱭᱟᱹ ᱪᱮᱫ ᱠᱚ ᱞᱟᱹᱭᱟ ᱡᱟᱦᱟᱸ ᱫᱚ ᱟᱭᱟᱜ ᱮᱢ ᱟᱭᱟᱜ ᱡᱤᱭᱚᱱ ᱪᱟᱞᱟᱜ ᱞᱮᱠᱟ ᱥᱮ ᱟᱭᱟᱜ ᱞᱟᱡ ᱪᱟᱞᱟᱜ ᱞᱮᱠᱟ ᱢᱤᱫ ᱴᱮᱱ ᱮᱸ ᱤᱭᱟᱹ ᱜᱚᱱᱚᱝ ᱫᱚᱦᱚ ᱠᱟᱛᱮᱫ ᱡᱮ ᱱᱚᱝᱠᱟᱱᱟᱜ ᱪᱤᱛᱟᱹ ᱱᱚᱝᱠᱟᱱᱟᱜ ᱪᱤᱱᱛᱟᱹ ᱵᱷᱟᱵᱽᱱᱟ ᱠᱚ ᱡᱩᱫᱤ ᱠᱚᱨᱟᱣ ᱦᱩᱭᱩᱜ-ᱟ ᱛᱚ ᱱᱚᱝᱠᱟᱱᱟᱜ ᱡᱟᱭᱜᱟ ᱨᱮ ᱛᱤᱸᱜᱩ ᱠᱟᱛᱮᱫ ᱫᱚ ᱟᱞᱤᱧ ᱞᱤᱧ ᱞᱟᱹᱭᱟ ᱡᱮ ᱩᱱᱠᱩ ᱩᱱᱠᱩ ᱦᱚᱸ ᱪᱤᱱᱛᱟᱹ ᱫᱚᱨᱠᱟᱨ ᱛᱟᱠᱚ ᱟᱵᱚ ᱨᱮᱱ ᱡᱟᱦᱟᱸᱭ ᱮᱸ ᱩᱱᱠᱩ ᱠᱤᱥᱟᱹᱬ ᱠᱚ ᱦᱮᱸ ᱟᱵᱚ ᱫᱚ ᱴᱟᱴᱠᱟ ᱫᱚ ᱚᱱᱟ ᱠᱷᱟᱹᱛᱤᱨ ᱜᱮ ᱩᱱᱠᱩ ᱟᱵᱚ ᱨᱮᱜᱮᱡ ᱵᱚᱭᱦᱟ ᱠᱚ ᱫᱟᱹᱲ ᱵᱟᱲᱟᱫᱟ ᱡᱟᱦᱟᱸᱭ ᱠᱚ ᱩᱱᱠᱩ ᱮᱸ ᱡᱟᱦᱟᱸᱭ ᱠᱤᱥᱟᱹᱲ ᱩᱱᱠᱩ ᱦᱚᱸ ᱟᱵᱚᱣᱟᱜ ᱪᱤᱱᱛᱟᱹ ᱵᱷᱟᱱᱟ ᱫᱚ ᱵᱟᱹᱱᱩᱜ ᱛᱟᱠᱚᱣᱟ ᱡᱮ ᱟᱵᱚ ᱥᱟᱸ ᱥᱟᱱᱛᱟᱲᱟᱜ ᱮᱢᱚᱱ ᱜᱮ ᱪᱤᱱᱛᱟᱹ ᱛᱟᱵᱚᱱ ᱡᱟᱦᱟᱸ ᱫᱚ ᱟᱵᱚ ᱥᱚᱵᱽ ᱥᱚᱢᱚᱭ ᱞᱟᱛᱟᱨ ᱨᱮ ᱵᱚᱱ ᱛᱟᱦᱮᱱᱟ ᱞᱟᱛᱟᱨ ᱨᱮᱵᱚ ᱪᱮᱛᱟᱱ ᱥᱮᱫ ᱫᱚᱵᱚᱱ ᱨᱟᱠᱟᱵᱟ ᱡᱮ ᱛᱮ ᱟᱵᱚᱱ ᱪᱮᱛᱟᱱ ᱥᱮᱫ ᱨᱟᱠᱟᱵ ᱞᱮᱱᱠᱷᱟᱱ ᱡᱮ ᱮᱸ ᱤᱧ ᱥᱟᱶᱛᱮ ᱤᱧ ᱜᱚᱦᱚᱲ ᱛᱚᱨᱟᱭᱮᱭᱟ ᱚᱱᱟ ᱫᱚ ᱵᱟᱝ ᱠᱟᱱᱟ ᱟᱢ ᱛᱩ ᱟᱢᱟᱜ ᱡᱤᱱᱤᱥ ᱟᱢ ᱛᱮᱦᱚᱢ ᱤᱭᱟᱹ ᱫᱟᱲᱮ ᱠᱮᱭᱟ ᱯᱟᱲᱦᱟᱜ ᱡᱤᱱᱤᱥ ᱠᱚ ᱯᱟᱲᱦᱟᱜ ᱠᱚ ᱚᱞᱚᱜ ᱯᱟᱲᱦᱟᱜ ᱞᱮᱠᱟᱱ ᱡᱤᱱᱤᱥ ᱠᱚ ᱟᱢ ᱫᱚ ᱟᱢ ᱫᱚ ᱚᱱᱟ ᱫᱚ ᱟᱢᱟᱜ ᱫᱚ ᱚᱦᱚᱢ ᱚᱠᱚ ᱚᱛᱚ ᱫᱟᱲᱮ ᱠᱮᱭᱟ ᱡᱮᱢᱚᱱ ᱩᱱᱤ ᱡᱮᱢᱚᱱ ᱜᱚᱝᱠᱮ ᱩᱱᱤ ᱡᱟᱦᱟᱸ ᱢᱤᱫ ᱴᱮᱱ ᱵᱤᱱ ᱞᱟᱹᱭ ᱠᱮᱫᱮᱜ-ᱟ ᱡᱮ ᱩᱱᱤ ᱩᱸ ᱡᱮ ᱪᱮᱫ ᱠᱚ ᱞᱟᱹᱭᱟ ᱡᱟᱦᱟᱸᱭ ᱫᱚ ᱥᱟᱸᱜᱤᱧ ᱧᱚᱜ ᱫᱚᱦᱚ ᱠᱚ ᱚᱱᱠᱟ ᱫᱚᱦᱚ ᱠᱟᱛᱮᱫ ᱟᱢ ᱫᱚ ᱦᱚᱲ ᱫᱚ ᱟᱢ ᱫᱚ ᱴᱟᱴᱠᱟ ᱩᱱᱤ ᱫᱚ ᱵᱟᱭ ᱤᱭᱟᱹᱜ-ᱟ ᱟᱢ ᱡᱮ ᱡᱟᱦᱟᱸ ᱛᱤᱱᱟᱹᱜ ᱮᱢ ᱫᱚᱦᱚ ᱠᱟᱜ ᱠᱚᱣᱟ ᱟᱢ ᱫᱚ ᱡᱟᱦᱟᱸᱭ ᱠᱚ ᱟᱵᱚ ᱨᱮᱱ ᱡᱮ ᱠᱤᱥᱟᱹᱲ ᱩᱱᱤ ᱫᱚ ᱫᱩᱲᱩᱵ ᱠᱟᱛᱮᱜ ᱡᱚᱢᱟᱭ ᱥᱟᱵ ᱢᱮ ᱩᱱᱠᱩ ᱫᱚ ᱟᱡ ᱫᱚ ᱦᱚᱲ ᱫᱚᱦᱚ ᱠᱟ ᱠᱚᱣᱟᱭ ᱴᱷᱤᱠ ᱜᱮᱭᱟ ᱫᱩᱲᱩᱵ ᱠᱟᱛᱮᱫ ᱡᱚᱢ ᱩᱪᱩ ᱜᱮ ᱠᱤᱱᱛᱩ ᱟᱡ ᱞᱮᱠᱟ ᱫᱚ ᱟᱨᱚ ᱩᱱᱠᱩᱣᱟᱜ ᱩᱭᱦᱟᱹᱨ ᱵᱚᱱᱟ ᱪᱮᱠᱟ? ᱡᱮ ᱮᱸ ᱡᱮ ᱞᱮᱠᱟ ᱱᱚᱝᱠᱟ ᱠᱚ ᱩᱭᱦᱟᱹᱨ ᱵᱷᱟᱵᱱᱟ ᱮᱫᱟ ᱱᱮᱛᱟᱨ ᱦᱚᱲ ᱫᱚ ᱡᱮ ᱱᱩᱭ ᱱᱚᱝᱠᱟᱭ ᱤᱭᱟᱹ ᱪᱮᱫ ᱠᱚᱭ ᱱᱩᱱᱟᱹᱜ ᱠᱤᱪᱷᱩᱧ ᱠᱚᱨᱟᱣᱮᱜ-ᱟ ᱥᱮ ᱚᱱᱟ ᱠᱤᱪᱷᱩ ᱠᱚᱨᱟᱣ ᱮᱫ ᱚᱱᱟ ᱠᱷᱟᱹᱛᱤᱨ ᱪᱮᱫ ᱦᱚᱸ ᱵᱟᱝ ᱠᱟᱱᱟ ᱚᱱᱟ ᱫᱚ ᱟᱵᱚᱣᱟᱜ ᱮᱸ ᱟᱵᱚᱣᱟᱜ ᱥᱟᱱᱛᱟᱲ ᱠᱚᱣᱟᱜ ᱢᱟᱱᱮ ᱵᱷᱟᱜᱮ ᱞᱟᱹᱜᱤᱫ ᱛᱮᱜᱮ ᱦᱮᱸ ᱚᱱᱠᱟ ᱱᱚᱶᱟ ᱱᱟᱢᱟᱞ ᱠᱟᱹᱢᱤ ᱠᱚ ᱚᱠᱚᱭ ᱠᱚ ᱜᱮ ᱪᱮᱫ ᱠᱚ ᱚᱠᱚᱭ ᱠᱚᱜᱮ ᱯᱚᱭᱥᱟ ᱴᱟᱠᱟ ᱯᱚᱭᱥᱟ ᱮᱢ ᱨᱮᱫᱚ ᱜᱚᱜᱚᱱᱚᱝ ᱮᱢ ᱨᱮᱫᱚ ᱟᱫᱚ ᱩᱱᱫᱚ ᱟᱫᱚ ᱩᱱᱠᱩ ᱠᱳᱢᱯᱟᱱᱤ ᱠᱚ ᱯᱟᱹᱪᱟᱹᱜ ᱠᱟᱱᱟ᱾ ᱟᱨ ᱠᱟᱹᱢᱤ ᱥᱚᱢᱚᱭ ᱫᱚᱠᱚ ᱞᱟᱦᱟᱜ ᱠᱟᱱᱟ᱾ ᱠᱟᱹᱢᱤ ᱥᱚᱢᱚᱭ ᱠᱚ ᱚᱠᱚᱭ ᱫᱚ ᱢᱤᱜ ᱢᱤᱜ ᱵᱟᱨ ᱢᱟᱥ ᱠᱚ ᱠᱟᱹᱢᱤᱭᱮᱫ ᱜᱮᱭᱟ ᱟᱫᱚ ᱚᱱᱟ ᱯᱚᱭᱥᱟ ᱵᱟᱝ ᱦᱚᱸᱠᱚ ᱧᱟᱢᱮᱜ ᱜᱮᱭᱟ ᱚᱱᱠᱟ ᱠᱟᱛᱮ ᱠᱚ ᱦᱤᱡᱩᱜ ᱠᱟᱱ ᱜᱮᱭᱟ ᱟᱵᱚ ᱥᱟᱱ ᱟᱵᱚ ᱥᱟᱱᱛᱟᱲ ᱵᱚᱭᱦᱟ ᱵᱤᱥᱤ ᱠᱚ ᱥᱟᱥᱮᱫᱚᱜ ᱠᱟᱱᱟ ᱚᱱᱠᱟ ᱠᱟᱛᱮ ᱟᱫᱚ ᱚᱱᱟ ᱠᱷᱟᱛᱤᱨ ᱛᱤᱧ ᱞᱟᱹᱭ ᱡᱮ ᱱᱩᱠᱩ ᱠᱤᱥᱟᱹᱬ ᱠᱚᱣᱟᱜ ᱠᱤᱪᱷᱩ ᱪᱤᱱᱛᱟᱹ ᱵᱷᱟᱵᱱᱟ ᱡᱩᱫᱤ ᱱᱚᱶᱟ ᱵᱚᱫᱚᱞᱚᱜᱼᱟ ᱠᱷᱩᱵᱜᱮ ᱵᱷᱟᱜᱤᱼᱟ ᱟᱨ ᱱᱚᱶᱟ ᱛᱟᱞᱟᱨᱮ ᱡᱩᱫᱤ ᱱᱚᱣᱟ ᱛᱟᱞᱟᱨᱮ ᱡᱩᱫᱤ ᱡᱟᱦᱟᱭ ᱠᱚᱵᱚᱱ ᱡᱟᱸᱦᱟᱭ ᱠᱚᱣᱟᱜ ᱫᱟᱲᱮ ᱢᱮᱱᱟᱜ ᱛᱟᱵᱚᱱ ᱡᱮ ᱟᱥᱛᱮ ᱟᱥᱛᱮ ᱠᱤᱪᱷᱩ ᱠᱚᱨᱟᱣ ᱦᱩᱭᱩᱜᱼᱟ ᱱᱚᱝᱠᱟᱱᱟᱜ ᱠᱤᱪᱷᱩ ᱪᱤᱱᱛᱟᱹ ᱵᱷᱟᱵᱱᱟ ᱡᱩᱫᱤ ᱛᱟᱦᱮᱱᱟ᱾ ᱡᱩᱫᱤ ᱡᱟᱦᱟ ᱞᱮᱠᱟᱢ ᱫᱟᱲᱮᱭᱟᱜᱼᱟ ᱡᱚᱛᱚ ᱴᱩᱠᱩ ᱢᱟᱱᱮ ᱦᱚᱲ ᱞᱟᱜᱟᱣ ᱠᱟᱛᱮ ᱡᱩᱫᱤ ᱪᱟᱥᱵᱟᱥ ᱟᱹᱧ ᱪᱟᱥᱵᱟᱥ ᱨᱮᱦᱚ ᱛᱚ ᱦᱚᱲ ᱠᱚ ᱞᱟᱜᱟᱜ ᱜᱮᱭᱟ ᱦᱮᱸ ᱥᱮ ᱵᱟᱝ ᱟᱨ ᱪᱟᱥᱵᱟᱥ ᱨᱮ ᱦᱚᱲ ᱠᱚ ᱞᱟᱜᱟᱜ ᱜᱮᱭᱟ ᱦᱚᱲ ᱞᱟᱜᱟᱣ ᱠᱟᱛᱮ ᱡᱩᱫᱤ ᱤᱧ ᱞᱟᱹᱭᱟ ᱠᱟᱢᱤ ᱦᱚᱪᱚᱭᱟᱹᱧ ᱛᱟᱦᱚᱞᱮ ᱦᱚᱲ ᱚᱱᱛᱮ ᱨᱮᱦᱚᱸ ᱦᱚᱲ ᱠᱚ ᱨᱳᱡᱽᱜᱟᱨ ᱫᱟᱲᱮᱜᱼᱟ ᱮᱨᱯᱚᱨ ᱡᱟᱦᱟᱱᱟᱜ ᱠᱚ ᱡᱩᱫᱤ ᱥᱟᱸᱜᱮ ᱵᱚᱱ ᱪᱟᱥᱟ ᱥᱮ ᱥᱟᱸᱜᱮ ᱦᱚᱲ ᱠᱚ ᱞᱟᱜᱟᱜᱼᱟ ᱦᱮᱸ ᱛᱮᱢᱚᱱ ᱜᱮ ᱟᱨ ᱟᱢᱦᱚᱸ ᱥᱟᱸᱜᱮ ᱧᱚᱜ ᱮᱢ ᱪᱟᱥ ᱞᱮᱠᱷᱟᱱ ᱟᱢ ᱦᱚᱸ ᱥᱟᱸᱜᱮ ᱜᱮ ᱯᱚ ᱦᱟᱱᱟ ᱤᱭᱟᱹ ᱦᱩᱭᱩᱜ ᱛᱟᱢᱟ ᱪᱮᱫ ᱠᱚ ᱞᱟᱹᱭᱟ ᱠᱟᱹᱣᱰᱤ ᱦᱩᱭᱩᱜ ᱛᱟᱢᱟ ᱢᱟᱥᱮ ᱥᱟᱸᱜᱮ ᱱᱚᱜᱚᱭ ᱢᱤᱫ ᱴᱟᱝ ᱤᱭᱟᱹ ᱢᱤ ᱫᱴᱟᱝ ᱯᱨᱚᱥᱮᱥᱟ ᱨᱮ ᱠᱤᱱᱛᱩ ᱟᱵᱚᱣᱟᱜ ᱪᱤᱱᱛᱟᱹ ᱵᱷᱟᱵᱱᱟ ᱫᱚ ᱮᱢᱚᱱ ᱞᱟᱛᱟᱨ ᱨᱮ ᱮᱢᱚᱱ ᱠᱚ ᱪᱤᱱᱛᱟᱹ ᱵᱷᱟᱵᱱᱟᱭᱮᱫ ᱛᱟᱵᱚᱱᱟ ᱟᱫᱚ ᱟᱵᱚ ᱫᱚ
ᱟᱜ ᱫᱟᱲᱤᱜ ᱤᱱ ᱟᱹᱰᱤ ᱜᱚᱝᱠᱮ ᱟᱸᱡᱚᱢᱮᱫ ᱫᱚ ᱚᱱᱟ ᱫᱚ ᱟᱹᱰᱤ ᱵᱟᱹᱲᱤᱡ ᱪᱤᱱᱛᱟᱹ ᱵᱷᱟᱵᱽᱱᱟ ᱟᱨ ᱱᱩ ᱱᱩᱠᱩ ᱡᱟᱸᱦᱟᱭ ᱟᱵᱚ ᱟᱛᱩ ᱴᱚᱞᱟ ᱠᱚᱨᱮ ᱡᱟᱸᱦᱟᱭ ᱠᱤᱸᱥᱟᱹᱬ ᱦᱚᱲ ᱢᱮᱱᱟᱜ ᱠᱚᱣᱟ ᱩᱱᱠᱩ ᱜᱮ ᱡᱩᱫᱤ ᱡᱟᱸᱦᱟᱭ ᱠᱟᱢᱤ ᱠᱚ ᱪᱟᱞᱟᱜ ᱠᱟᱱᱟ ᱩᱱᱩᱜ ᱜᱮ ᱢᱟᱱᱮ ᱢᱤᱫᱴᱮᱱ ᱜᱚᱱᱚᱝ ᱮᱢ ᱠᱟᱛᱮᱜ ᱡᱮ ᱟᱢ ᱮᱸ ᱮᱸ ᱮᱠᱥᱚ ᱴᱤ ᱜᱟᱱ ᱰᱟᱸᱝᱨᱤ ᱜᱩᱯᱤ ᱦᱚᱪᱚᱭᱮᱢ ᱡᱮ ᱟᱢ ᱥᱮᱨᱢᱟ ᱯᱩᱨᱟᱹᱣ ᱨᱮ ᱳᱭ ᱱᱤᱱᱟᱹᱝ ᱴᱟᱠᱟᱧ ᱮᱢᱟᱢᱟ ᱢᱟᱱᱮ ᱠᱤᱸᱥᱟᱹᱬᱟᱜ ᱦᱚᱸ ᱦᱩᱭᱱᱟ ᱟᱡᱟᱜ ᱦᱚᱸ ᱦᱩᱭᱱᱟ ᱥᱮ ᱵᱟᱝ ᱟᱵᱚᱨᱮᱱ ᱦᱚᱲ ᱪᱮᱫᱟᱜ ᱠᱚ ᱪᱟᱞᱟᱣ ᱠᱚᱜᱼᱟ ᱚᱱᱮ ᱟᱹᱵᱤᱱ ᱡᱟᱦᱟ ᱠᱟᱛᱷᱟ ᱵᱤᱱ ᱞᱟᱹᱭ ᱠᱮᱫ ᱡᱮ ᱟᱵᱚᱨᱤᱱ ᱦᱚ-ᱦᱚᱲᱟᱜ ᱫᱚ ᱢᱟᱱᱮ ᱚᱱᱟ ᱵᱟᱹᱲᱤᱡ ᱪᱤᱱᱛᱟᱹ ᱵᱷᱟᱵᱱᱟ ᱫᱚ ᱵᱟᱹᱪᱩᱜᱼᱟ ᱱᱟᱯᱟᱭ ᱪᱤᱱᱛᱟᱹ ᱵᱷᱟᱵᱱᱟ ᱫᱚ ᱵᱟᱹᱪᱩᱜᱼᱟ ᱥᱚᱵ ᱥᱚᱢᱚᱭ ᱵᱟᱹᱲᱤᱡ ᱪᱤᱱᱛᱟᱹ ᱵᱷᱟᱵᱱᱟ ᱜᱮᱛᱟ ᱠᱚ ᱥᱮ ᱵᱟᱝ ᱚᱱᱮ ᱚᱱᱟ ᱦᱤᱸᱥᱟᱹ ᱦᱤᱝᱥᱟᱹ ᱛᱮᱜᱮ ᱟᱵᱚ ᱚᱸ ᱚᱸ ᱥᱟᱶᱛᱟ ᱜᱮ ᱞᱟᱹᱭ ᱜᱟᱱᱚᱜᱼᱟ ᱰᱟᱢᱵᱟᱰᱩᱞ ᱨᱮᱜᱮ ᱢᱮᱱᱟᱜᱼᱟ ᱥᱮ ᱵᱟᱝ ᱜᱚᱝᱠᱮ?
ᱦᱮᱸ ᱟᱨ ᱥᱟᱶᱛᱟ ᱨᱮᱱᱟᱜ ᱩᱰᱟᱹᱞ ᱠᱟᱱᱟ ᱟᱨ ᱥᱟᱶᱛᱮ ᱦᱟᱺᱰᱤ ᱯᱟᱹᱣᱨᱟᱹ ᱟᱹᱠᱷᱨᱤᱧ ᱦᱚᱸ ᱱᱚᱸᱰᱮ ᱵᱟᱹᱲᱛᱤᱜ ᱠᱟᱱᱟ ᱡᱟᱹᱥᱛᱤᱜ ᱠᱟᱱᱟ ᱦᱟᱺᱰᱤ ᱯᱟᱹᱣᱨᱟᱹ ᱟᱹᱠᱷᱨᱤᱧ ᱠᱟᱛᱮᱫ ᱫᱚ ᱟᱵᱚ ᱥᱟᱶᱛᱟ ᱫᱚ ᱵᱟᱝ ᱞᱟᱦᱟᱜᱼᱟ᱾
ᱟᱹᱞᱤᱧ ᱚᱠᱛᱚ ᱵᱳᱫᱷᱳᱭ ᱦᱩᱭᱮᱱ ᱛᱮᱞᱟᱢᱟ